ᱦᱮᱸ ᱦᱮᱞᱳ
ᱦᱮᱸ ᱡᱚᱦᱟᱨ ᱜᱮ ᱡᱚᱦᱟᱨ ᱜᱮ ᱡᱚᱦᱟᱨ ᱜᱮ ᱪᱮᱫ ᱠᱚᱢ ᱪᱤᱠᱟᱹ ᱵᱟᱲᱟᱭᱮᱫᱟ
ᱦᱮᱸ ᱱᱚᱜ-ᱚᱭ ᱱᱤ ᱫᱚ ᱚᱲᱟᱜ ᱠᱚᱨᱮᱜ ᱜᱮ
ᱚ ᱚ ᱢᱮᱱ ᱫᱟᱹᱧ ᱪᱮᱫ ᱫᱩᱲᱩᱵ ᱠᱟᱛᱮᱫ ᱨᱚᱲ ᱞᱮᱠᱷᱟᱡ ᱟᱹᱰᱤ ᱢᱚᱡᱽ ᱱᱟᱯᱟᱭ ᱠᱚᱜᱼᱟ ᱢᱟᱱᱮ ᱵᱷᱚᱭᱮᱥ ᱢᱚᱡᱽ ᱾ ᱠᱮᱡ ᱠᱚ ᱠᱞᱤᱭᱟᱨ ᱧᱚᱜ ᱦᱳᱭ ᱦᱳᱭ ᱟᱨ ᱴᱮᱠᱥ ᱠᱚᱢ ᱧᱟᱢ ᱠᱮᱫᱟ ᱥᱮ ᱵᱟᱢ ᱧᱟᱢ ᱠᱟᱫᱟ
ᱧᱟᱢ ᱠᱮᱫᱟᱢ
ᱵᱟᱝ ᱵᱟᱝ ᱢᱚᱱᱮ ᱦᱩᱭ ᱠᱟᱱᱟ,
ᱚ ᱢᱟᱱᱮ ᱢᱤᱫᱴᱮᱡ ᱯᱷᱚᱨᱚᱢ ᱛᱟᱦᱮᱸ ᱞᱮᱱᱟ ᱢᱟᱱᱮ ᱮᱯ ᱰᱟᱣᱩᱱᱞᱳᱰ ᱰᱟᱣᱩᱱᱞᱳᱰ ᱠᱟᱛᱮᱫ ᱢᱤᱫᱴᱮᱡ ᱯᱷᱨᱚᱢ ᱛᱟᱦᱮᱸ ᱞᱮᱱᱟ ᱚᱱᱟ ᱯᱷᱨᱚᱢ ᱯᱚᱨᱮ ᱨᱮᱱᱟᱜ ᱚᱱᱟ ᱢᱤᱫᱴᱮᱡ ᱜᱩᱜᱩᱞ ᱯᱷᱨᱚᱢ ᱚᱱᱟ, ᱮᱯᱞᱟᱭ ᱮᱯᱞᱟᱭ ᱵᱟᱲᱟ ᱠᱟᱛᱮᱫ ᱢᱟᱱᱮ ᱛᱟᱨᱯᱚᱨᱮ ᱴᱟᱠᱥ ᱧᱟᱢᱚᱜᱼᱟ ᱨᱤᱯᱨᱮᱥ ᱦᱩᱭᱩᱜᱼᱟ, ᱮᱯ ᱨᱮ ᱪᱟᱞᱟᱣ ᱠᱟᱛᱮᱜ ᱨᱤᱯᱷᱨᱮᱥ ᱢᱤᱫᱴᱮᱡ ᱛᱷᱨᱤ ᱚᱱᱟ ᱛᱷᱨᱤ ᱞᱟᱭᱤᱱ ᱨᱮ ᱪᱟᱞᱟᱣ ᱠᱟᱛᱮ ᱨᱤᱯᱷᱨᱮᱥ ᱢᱮ, ᱛᱟᱯᱚᱨᱮ ᱚᱱᱟ ᱴᱟᱠᱥ ᱦᱤᱡᱩᱜᱼᱟ
ᱟᱪᱪᱷᱟ ᱟᱪᱪᱷᱟ ᱟᱨ ᱪᱮᱫ ᱠᱚᱢ ᱪᱤᱠᱟᱹ ᱵᱟᱲᱟᱭᱮᱫᱟ ᱱᱤᱛᱚᱜ ᱫᱚ,
ᱱᱤᱛ ᱫᱚ ᱯᱮᱲᱦᱟ ᱱᱟᱣ ᱚᱲᱟᱜ ᱠᱚᱨᱮ ᱜᱮ ᱚᱲᱟᱜ ᱠᱚᱨᱮ ᱠᱟᱹᱢᱤ ᱵᱟᱲᱟ ᱠᱚ ᱦᱩᱭᱩᱜᱼᱟ
ᱦᱮ ᱯᱟᱲᱦᱟᱣ ᱵᱟᱲᱟᱜ ᱠᱟᱱᱟᱢ
ᱦᱩᱸ
ᱦᱩᱸ ᱟᱨ ᱡᱚᱢᱵᱟᱲᱟ ᱫᱚ ᱦᱩᱭᱱᱟ ᱥᱮ ᱟᱹᱣᱨᱤ
ᱦᱩ ᱡᱚᱢᱵᱟᱲᱟ ᱦᱩᱭᱱᱟ
ᱚ ᱡᱚᱢ ᱵᱟᱲᱟ ᱫᱚ ᱦᱩᱭᱱᱟ ᱦᱟᱝ
ᱦᱩᱸ
ᱛᱚ ᱤᱥᱠᱩᱞ ᱜᱮᱢ ᱪᱟᱞᱟᱣ ᱵᱟᱲᱟᱜ ᱜᱮᱭᱟ ᱥᱮ ᱠᱚᱞᱮᱡᱽ
ᱦᱮᱸ ᱤᱧᱫᱚ ᱠᱚᱞᱮᱡᱽ ᱨᱮ ᱟᱹᱨᱤ ᱦᱩᱭᱩᱜ ᱜᱮᱭᱟ ᱥᱟᱯᱲᱟᱣ ᱦᱩᱭ ᱠᱟᱱᱟ
ᱚ ᱠᱚᱞᱮᱡᱽ ᱨᱮ
ᱦᱩᱸ ᱦᱩ
ᱟᱪᱪᱷᱟ ᱟᱪᱪᱷᱟ ᱟᱪᱪᱷᱟ ᱟᱨ ᱪᱮᱫ ᱠᱚᱯᱮ ᱠᱟᱹᱢᱤ ᱵᱟᱲᱟᱭ ᱜᱮᱭᱟ ᱚᱲᱟᱜ ᱠᱚᱨᱮ ᱚᱲᱟᱜ ᱠᱚᱨᱮ ᱠᱟᱹᱢᱤ ᱦᱩᱭᱩᱜ ᱜᱮᱭᱟ, ᱚ ᱠᱷᱮᱛ ᱨᱮᱜᱮ, ᱱᱟᱞᱦᱟ ᱠᱟᱹᱢᱤ ᱟᱪᱪᱷᱟ ᱪᱪᱪᱷᱟ ᱪᱷᱟ ᱪᱷᱟ, ᱟᱨ ᱛᱤᱦᱤᱧ ᱫᱚᱭ ᱫᱟᱜ ᱵᱟᱲᱟᱭᱮᱫ ᱠᱟᱱᱟ ᱥᱮ ᱥᱤᱛᱩᱝ ᱠᱟᱫᱟ
ᱦᱮᱞᱳ
ᱦᱩᱸ
ᱮᱸ ᱛᱤᱦᱤᱧ ᱫᱚ ᱫᱟᱜ ᱵᱟᱲᱟᱭᱮᱫᱟᱭ ᱥᱮ ᱥᱤᱛᱩᱝ ᱠᱟᱫᱟ
ᱦᱮᱸ ᱛᱮᱦᱮᱧ ᱫᱚ ᱚᱱᱮ ᱥᱮᱛᱟᱜ ᱵᱮᱲᱟ ᱫᱟᱜ ᱞᱮᱫ ᱜᱮᱭᱟ ᱟᱨ ᱱᱤᱛ ᱫᱚ ᱫᱤᱱ ᱨᱮᱫᱚ ᱵᱟᱭ ᱫᱟᱜ ᱟᱠᱟᱫᱟ ᱾
ᱟᱪᱷᱟ ᱟᱪᱷᱟ ᱚ ᱟᱞᱮᱥᱮᱫ ᱢᱟ ᱨᱟᱸᱜᱟᱭ ᱥᱤᱛᱩᱝ ᱵᱟᱲᱟᱭ ᱠᱟᱱᱟ ᱢᱤᱫ ᱦᱟᱯᱛᱟ ᱠᱷᱚᱱᱟᱜ᱾
ᱮᱸ ᱱᱚᱣᱟ ᱟᱹᱰᱤ ᱠᱷᱚᱱ ᱜᱮ ᱫᱟᱜ ᱠᱟᱫᱟ᱾
ᱟᱪᱪᱷᱟ ᱟᱪᱪᱷᱟ ᱟᱪᱪᱷᱟ ᱟᱪᱪᱷᱟ ᱟᱨ ᱟᱯᱮ ᱥᱮᱫ ᱫᱚ ᱠᱷᱟᱹᱞᱤ ᱦᱳᱲᱳ ᱜᱮᱯᱮ ᱪᱟᱥ ᱵᱟᱲᱟᱭᱮᱫᱟ ᱥᱮ ᱡᱚᱱᱰᱨᱟ ᱟᱨ ᱡᱟᱦᱟᱸᱱᱟᱜ?
ᱦᱮᱸ ᱪᱟᱥ ᱫᱚ ᱡᱚᱛᱚ ᱨᱚᱠᱚᱢ ᱦᱩᱭᱩᱜᱼᱟ᱾ ᱦᱳᱲᱳ ᱦᱩᱭᱱᱟ ᱡᱚᱸᱰᱨᱟ ᱦᱩᱭᱱᱟ ᱜᱷᱟᱝᱨᱟ ᱦᱩᱭ ᱮ-ᱱᱟ᱾
ᱟᱪᱪᱷᱟ
ᱛᱟᱨ ᱢᱟᱱᱮ ᱦᱩᱭᱩᱜ-ᱟ ᱡᱮ ᱥᱮ ᱦᱩᱭᱮᱱᱟ ᱠᱚᱸᱰᱷᱟ ᱦᱩᱭᱮᱱᱟ᱾ ᱟᱨ ᱝᱠᱟ ᱦᱢᱨᱚᱢ ᱚᱱᱟ ᱠᱷ ᱦᱩᱭᱩᱜᱼᱟᱹ
ᱟᱨ ᱦᱩᱲᱩᱻ ᱟᱨᱻ ᱚᱱᱟ ᱦᱩᱲᱩ ᱪᱷᱟᱲᱟ ᱟᱨ ᱪᱮᱫ ᱠᱚᱯᱮ ᱪᱟᱥ ᱵᱟᱲᱟᱭᱮᱫᱟ?
ᱢᱟᱱᱮ ᱦ ᱫᱚ ᱚᱱᱟᱜᱮ ᱦᱩᱭᱩᱜᱼᱟ ᱛᱚᱠᱷᱚᱱ ᱫᱚ ᱦᱩᱲᱩ ᱠᱟᱛᱮ ᱜᱩᱦᱩᱢ ᱮᱨ ᱦᱩᱭᱩᱜᱼᱟ
ᱦᱮ
ᱟᱨ ᱡᱟᱦᱟᱸᱭ ᱠᱚᱫᱚ ᱚᱱᱟ ᱠᱩᱲ ᱜᱮᱫ ᱨᱮ ᱡᱠᱟᱟᱜ ᱦᱩᱭᱩᱜᱼᱟ
ᱟᱨ ᱪᱮᱫ ᱠᱚ ᱢᱮᱛᱟᱜ ᱠᱟᱱ ᱮᱸᱻ ᱚᱱᱟ ᱦᱩᱞ ᱢᱟᱦᱟ ᱫᱚ ᱪᱮᱫ ᱪᱮᱫ ᱞᱮᱠᱟ ᱯᱮ ᱢᱟᱱᱟᱣ ᱵᱟᱲᱟ ᱠᱮᱫᱟ ᱟᱯᱮ ᱥᱮᱫ ᱫᱚ?
ᱦᱩᱞ ᱢᱟᱦᱟ ᱢᱟᱱᱟᱣ ᱦᱩᱭᱱᱟ ᱢᱟᱜᱮ ᱟᱫᱚ ᱥᱤᱫᱩ ᱠᱟᱹᱱᱦᱩ ᱪᱟᱸᱫ ᱵᱷᱟᱭᱨᱚᱵ ᱯᱷᱩᱞ ᱡᱷᱟᱱᱚ ᱚᱱᱟ ᱫᱚᱦᱚᱞᱮ ᱯᱨᱚᱛᱤᱢᱟ ᱢᱮᱱᱟᱜ-ᱟ ᱚᱸᱰᱮ ᱴᱚᱞᱟᱣ ᱠᱟᱛᱮᱫ ᱢᱟᱞᱟ ᱠᱚ ᱦᱚᱨᱚᱜ ᱵᱟᱲᱟ ᱠᱟᱛᱮᱫ ᱡᱟᱦᱟᱸ ᱚᱱᱟ ᱠᱚ ᱱᱟᱣᱟ ᱩᱣᱟ ᱠᱚ ᱪᱟᱞᱟᱣ ᱟᱠᱟᱱ ᱩᱱᱠᱩ ᱠᱚ ᱚᱱᱟ ᱥᱟᱸᱫᱮᱥ ᱮᱢᱟ ᱠᱚ ᱦᱩᱭᱩᱜ ᱠᱟᱱᱟ ᱮᱞ ᱵᱩᱡᱤᱱ ᱦᱞ ᱱᱚᱝᱠᱟ ᱱᱚᱝᱠᱟ ᱦᱩᱭ ᱦᱩᱭ ᱞᱮᱱᱟ ᱟᱴᱷᱮᱨᱚ ᱥᱚ ᱯᱩᱱ ᱨᱮ ᱡᱟᱦᱟᱸ ᱫᱚ ᱥᱛ ᱯᱩᱥᱱᱟ ᱚᱱᱟᱨᱮ ᱡᱟᱦᱟᱸ ᱫᱚ ᱨᱚᱰᱚᱡ ᱜᱚᱫᱮ ᱪᱛ ᱦᱩᱭᱩᱜ ᱠᱟᱱ ᱛᱟᱦᱮᱸᱱᱟ ᱟᱫᱚ ᱚᱱᱟ ᱤᱭᱟᱹ ᱱᱚᱣᱟ ᱠᱚ ᱞᱟᱹᱭ ᱵᱟᱲᱟ ᱠᱚ ᱦᱩᱭᱩᱜ ᱦᱩᱭᱩᱜ ᱡᱟᱦᱟᱸᱭ ᱱᱚᱣᱟ ᱵᱟᱠᱚ ᱵᱟᱲᱟᱭ ᱛᱟᱵᱚᱱ
ᱟᱪᱪᱷᱟ ᱟᱪᱪᱷᱟ ᱟᱨ ᱛᱤᱨᱤᱥᱮ ᱡᱩᱱ ᱡᱮ ᱟᱵᱚᱣᱟᱜ ᱦᱩᱞ ᱢᱟᱦᱟ ᱛᱮᱦᱮ ᱞᱮᱱ ᱛᱟᱵᱚᱱᱟ ᱫᱤᱵᱚᱥ ᱦᱤᱞᱳᱜ ᱯᱮ ᱱᱟᱭᱤᱴ ᱯᱨᱳᱜᱨᱟᱢ ᱠᱚᱯᱮ ᱫᱚᱦᱚ ᱵᱟᱲᱟ ᱞᱮᱫᱟ ᱥᱮ ᱪᱮᱫ?
ᱦᱮᱸ ᱱᱚᱝᱠᱟ ᱧᱮᱞᱚᱜ ᱠᱟᱱᱟ ᱱᱟᱭᱤᱴ ᱯᱨᱳᱜᱨᱟᱢ ᱟᱭᱢᱟ ᱡᱟᱭᱜᱟ ᱨᱮ ᱤᱥᱤᱱ ᱦᱤᱞᱳᱜ ᱵᱚᱱ ᱫᱚᱦᱚ ᱞᱮᱫᱟ ᱢᱮᱱᱠᱷᱟᱱ ᱱᱯᱮ ᱟᱞᱮ ᱥᱮᱫ ᱫᱚ ᱦᱟᱸᱜ ᱵᱟᱝ ᱫᱚ ᱦᱲᱵ ᱚᱱᱠᱟ ᱟᱭᱢᱟ ᱡᱟᱭᱜᱟ ᱨᱮ ᱟᱸᱡᱚᱢᱚᱜ ᱠᱟᱱᱟ ᱚᱱᱠᱟ ᱧᱮᱞᱚᱜ ᱠᱟᱱᱟ ᱥᱚᱢᱟᱹᱭᱤᱫᱟᱭ ᱡᱟᱦᱟᱸ ᱫᱚ ᱥᱩᱠᱨᱤ ᱰᱟᱱᱥᱯᱴ ᱜᱚᱞ ᱛᱟᱵᱚᱱᱟ ᱚᱱᱟ ᱫᱚ ᱟᱹᱰᱤ ᱴᱷᱤᱠ
ᱢᱟᱱᱮ ᱟᱯᱮ ᱥᱮᱫ ᱫᱚ ᱢᱚᱡᱽ ᱜᱮ ᱦᱩᱭ ᱵᱟᱲᱟᱭ ᱱᱟ ᱛᱟᱭᱛᱚ
ᱦᱮᱸ
ᱩᱜ ᱟᱪᱪᱷᱟ ᱟᱞᱮ ᱥᱮᱜ ᱦᱚᱸ ᱟᱹᱰᱤ ᱵᱮᱥ ᱜᱮᱞᱮ ᱠᱚᱨᱟᱣ ᱵᱟᱲᱟ ᱠᱮᱫᱟ ᱮᱻ ᱯ ᱢᱟᱞᱟ ᱫᱟᱱ ᱠᱚ ᱦᱩᱭᱱᱟ ᱵᱚᱸᱜᱟ ᱵᱩᱨᱩ ᱠᱚ ᱦᱩᱭ ᱱᱟ ᱛᱟᱯᱚᱨᱮ ᱫᱚ ᱨᱮᱞᱤ ᱞᱮ ᱫᱚᱦᱚ ᱞᱮᱫᱟ ᱨᱤᱞᱤ ᱠᱚᱞᱮ ᱠᱚᱨᱟᱣ ᱨᱮᱞᱤᱼᱼ ᱦᱩᱭᱱᱟ ᱛᱟᱯᱚᱨᱮᱻ ᱦᱮᱸ ᱚᱱᱟᱼᱼ ᱟᱸᱜ ᱟᱸᱜᱥᱟᱨ ᱛᱩᱧ ᱨᱮᱭᱟᱜ ᱯᱨᱚᱛᱤᱡᱳᱜᱤᱛᱟ ᱞᱮ ᱫᱚᱦᱚ ᱞᱮᱫᱟ᱾ ᱛᱟᱯᱚᱨᱮ ᱵᱟᱵᱟ ᱛᱟᱠᱚ ᱞᱟᱹᱜᱤᱫ ᱚᱱᱟ ᱦᱚᱸ ᱛᱟᱦᱮᱸ ᱞᱮᱱᱟ ᱟᱸᱜ ᱥᱟᱨ ᱛᱩᱧ ᱛᱟᱨᱯᱚᱨᱮ ᱫᱟᱹᱭ ᱵᱤᱴᱤ ᱩᱱᱠᱩ ᱞᱟᱹᱜᱤᱫ ᱦᱚᱸ ᱛᱟᱦᱮᱸ ᱞᱮᱱᱟ᱾ ᱠᱟᱸᱰᱟ ᱫᱟᱞ ᱛᱟᱯᱚᱨᱮ ᱟᱸᱜᱥᱟᱨ ᱛᱩᱧ᱾ ᱚᱱᱟ ᱜᱮ ᱯᱨᱚᱛᱤᱡᱳᱜᱤᱛᱟ ᱞᱮ ᱫᱚᱦᱚ ᱞᱮᱫᱟ ᱟᱨ ᱚᱱᱟ ᱦᱮᱸ ᱦᱩᱞ ᱵᱟᱨᱮ ᱛᱮᱫᱚ ᱠᱷᱟᱹᱞᱤ ᱤᱥᱯᱤᱪ ᱛᱟᱦᱮᱸ ᱞᱮᱱᱟ ᱦᱩᱞ ᱦᱩᱞ ᱢᱟᱦᱟ ᱨᱮᱱᱟᱜ ᱵᱟᱨᱮ ᱛᱮ ᱤᱥᱯᱤᱪ ᱠᱚ ᱛᱟᱯᱚᱨᱮ ᱚᱱᱟᱜᱮ ᱛᱟᱦᱮᱸᱞᱮᱱᱟ ᱟᱨ ᱚᱱᱟ ᱮᱱᱮᱡ ᱥᱮᱨᱮᱧ ᱠᱚᱫᱚ ᱵᱟᱞᱮ ᱫᱚᱦᱚ ᱞᱮᱫᱟ᱾
ᱟᱪᱪᱷᱟ ᱟᱨ ᱛᱚᱵᱮ ᱼᱼ
ᱦᱮᱡ ᱛᱚ ᱛᱟᱦᱮᱱ
ᱟᱨ ᱠᱷᱮᱛᱤ ᱫᱤᱱ ᱫᱚ ᱪᱮᱫ ᱠᱚ ᱦᱩᱭᱩᱜᱼᱟ ᱟᱯᱮ ᱥᱮᱫ?
ᱦᱮᱸ ᱪᱮᱫ ᱪᱮᱫ ᱪᱮᱫ
ᱢᱟᱱᱮ ᱱᱤᱛᱚᱜ ᱦᱟᱸᱜ ᱫᱟᱜ ᱫᱤᱱ ᱛᱤᱭᱳᱜ ᱠᱟᱱᱟ ᱛᱚ ᱟᱫᱚ ᱢᱟᱱᱮ ᱱᱤᱛ ᱠᱷᱤᱠᱤ ᱦᱩᱭᱩᱜᱼᱟ᱾ ᱟᱫᱚ ᱪᱮᱫ ᱚᱱᱛᱮ ᱠᱷᱮᱛᱤ ᱥᱩᱨᱣᱟᱛ ᱦᱩᱭᱱᱟ ᱥᱮ ᱟᱹᱣᱨᱤᱭᱟᱜᱼᱟ ᱾
ᱚ ᱚᱱᱟ ᱫᱚ ᱟᱹᱣᱨᱤᱭᱟᱜᱼᱟ᱾
ᱢᱟᱱᱮ ᱢᱤᱫ ᱥᱨᱨᱢᱟ ᱨᱮ ᱢᱤᱫᱴᱮᱡ ᱟᱜ ᱠᱟᱱᱟ ᱡᱟᱦᱟᱸ ᱫᱚ ᱟᱵᱚᱨᱮᱱ ᱩ ᱫᱤᱦᱟᱹᱛ ᱨᱮᱱ ᱠᱚᱲᱟ ᱠᱚ ᱠᱚᱭᱟ ᱩᱱᱠᱩ ᱢᱟᱱᱮ ᱜᱚᱯ ᱤᱥᱠᱩᱞ ᱵᱟᱝᱠᱚ ᱠᱩᱞᱮᱫ ᱠᱚᱣᱟ᱾ ᱩᱱᱠᱩ ᱜᱮᱦᱟᱱᱛᱮ ᱱᱟᱛᱮ ᱠᱚ ᱠᱩᱞᱟᱹᱭᱮᱫ ᱟᱹᱰᱤ ᱡᱟᱜᱟ ᱨᱮ ᱧᱮᱞ ᱟᱠᱟᱱᱟ᱾ ᱟᱫᱚ ᱟᱯᱮ ᱥᱮᱫ ᱨᱮᱱ ᱜᱤᱫᱽᱨᱟᱹ ᱪᱮᱫ ᱠᱚ ᱪᱮᱠᱟᱭᱟ᱾ ᱩᱱᱠᱩ ᱥᱤᱠᱠᱷᱟ ᱠᱚᱠᱚ ᱫᱷᱮᱭᱟᱱ ᱫᱟ
ᱚ ᱟᱞᱮᱥᱮᱫ ᱟᱞᱮᱥᱮᱫ ᱫᱚ ᱜᱤᱫᱽᱨᱟᱹ ᱯᱤᱫᱽᱨᱟᱹ ᱫᱚ ᱱᱤᱛᱚᱜ ᱫᱚ ᱤᱥᱠᱩᱞ ᱢᱟᱠᱚ ᱪᱟᱞᱟᱣ ᱢᱟᱠᱚ ᱪᱟᱞᱟᱜ ᱠᱟᱱ ᱜᱮ ᱡᱚᱛᱚᱣᱟᱜ ᱞᱮᱠᱟ ᱛᱷᱚᱲ ᱵᱟᱝ ᱢᱟᱱᱮ ᱯᱷᱮᱢᱮᱞᱤ ᱨᱮᱭᱟᱜ ᱟᱨ ᱢᱟᱱ ᱚᱲᱟᱜ ᱠᱚᱨᱮᱱᱟᱜ ᱦᱚᱸ ᱯᱟᱭᱥᱟ ᱨᱮᱱᱟᱜ ᱠᱚ ᱟᱹᱰᱤ ᱯᱨᱚᱵᱞᱮᱢ ᱜᱮᱭᱟ᱾ ᱚᱱᱟᱛᱮ᱾᱾ ᱚᱠᱚᱭ ᱠᱚᱫᱚ ᱠᱚ ᱠᱩᱞᱮᱫ ᱠᱚᱣᱟ, ᱚᱠᱚᱭ ᱠᱚᱫᱚ ᱵᱟᱠᱚ ᱠᱩᱞᱮᱫ ᱠᱚᱣᱟ᱾ ᱚᱱᱮ ᱚᱱᱠᱟ ᱦᱩᱭ ᱪᱟᱵᱟᱣ ᱟᱠᱟᱱᱟ᱾ ᱟᱨ ᱪᱮᱫ ᱠᱚ ᱢᱮᱛᱟᱜ ᱠᱟᱱᱟ ᱟᱯᱮ ᱥᱮᱫ ᱢᱟ ᱚᱞᱪᱤᱠᱤ ᱛᱮᱦᱚᱸ ᱟᱹᱰᱤ ᱯᱮ ᱯᱟᱲᱟᱜ ᱠᱟᱱ ᱜᱮᱭᱟ ᱦᱮᱸ ᱚᱱᱛᱮ᱾ ᱚᱞ ᱯᱟᱲᱟᱣ
ᱦᱮᱸ ᱚᱞ ᱯᱟᱲᱦᱟᱣ ᱫᱚ ᱦᱩᱭᱩᱜ ᱠᱟᱱ ᱜᱮᱭᱟ᱾ ᱟᱫᱚ ᱦᱟᱸᱜ ᱚᱞ ᱪᱤᱠᱤ ᱠᱤᱯᱤ ᱛᱮᱫᱚ ᱱᱚᱣᱟ ᱫᱚ ᱟᱵᱚᱣᱟᱜ ᱟᱹᱰᱤ ᱠᱚᱢ ᱯᱟᱲᱦᱟᱣ ᱦᱩᱭᱩᱜ ᱠᱟᱱᱟ᱾ ᱱᱚᱰᱮ ᱡᱷᱟᱲᱠᱷᱚᱸᱰ ᱦᱤᱱᱫᱤ ᱵᱷᱟᱥᱟ ᱪᱟᱞᱟᱜ ᱛᱮᱫᱚ ᱦᱤᱱᱫᱤ ᱛᱮ ᱯᱟᱲᱦᱟᱭ ᱫᱚ ᱦᱩᱭᱩᱜᱼᱟ᱾ ᱟᱫᱚ ᱵᱟᱹᱭ ᱵᱟᱹᱭ ᱛᱮ
ᱵᱟᱹᱭ ᱵᱟᱹᱭᱛᱮ ᱚᱱᱠᱟ ᱟᱞᱮ ᱦᱚᱸᱢ ᱪᱟᱞᱟᱜ ᱠᱟᱱᱟ᱾ ᱚᱱᱟ ᱫᱚ
ᱟᱵᱚᱣᱟᱜ ᱵᱷᱟᱥᱟ ᱚᱞᱪᱤᱠᱤ ᱛᱮ ᱟᱹᱰᱤ ᱫᱤᱱ ᱟᱹᱰᱤ ᱯᱟᱲᱦᱟᱣ ᱦᱩᱭᱩᱜᱼᱟ᱾
ᱦᱳᱭ ᱦᱳᱭ ᱦᱳᱭ ᱢᱟᱱᱮ ᱟᱞᱮᱥᱮᱫ ᱢᱟ ᱱᱤᱛᱚᱜ ᱫᱷᱟᱹᱨᱤᱡ ᱢᱟ ᱚᱞᱪᱤᱠᱤ ᱛᱮᱢᱟ ᱦᱩᱭᱜᱮ ᱵᱟᱝ ᱦᱩᱭ ᱟᱠᱟᱱᱟ᱾ ᱢᱟᱱᱮ ᱮᱱᱛᱮᱜ ᱵᱤᱨᱵᱷᱩᱢ ᱵᱟᱸᱠᱩᱲᱟ ᱚᱱᱟ ᱠᱚᱨᱮ ᱠᱚ ᱦᱩᱭ ᱵᱟᱲᱟ ᱟᱠᱟᱱᱟ᱾
ᱦᱮᱸ
ᱟᱸᱡᱚᱢᱚᱜ ᱠᱟᱱᱟ ᱛᱚ
ᱦᱮᱸ ᱦᱮᱸ ᱟᱸᱡᱚᱢᱚᱜ ᱠᱟᱱ ᱜᱮᱭᱟ᱾
ᱟᱨ ᱟᱞᱮ ᱥᱮᱫ ᱵᱟᱯᱮ ᱦᱮᱡ ᱵᱟᱲᱟᱜ ᱠᱟᱱᱟ᱾ ᱟᱞᱮ ᱥᱮᱫ ᱯᱮ ᱦᱤᱡᱩᱜᱼᱟ ᱛᱚ ᱫᱟᱬᱟᱱ ᱵᱟᱲᱟᱭ᱾ ᱟᱞᱮ ᱥᱮᱱᱟᱜ ᱪᱟ ᱵᱟᱜᱟᱱ ᱨᱮ ᱫᱟᱬᱟ ᱯᱮ ᱦᱤᱡᱩᱜᱼᱟ᱾ ᱟᱱᱟᱨᱚᱥ ᱠᱚ ᱦᱩᱭᱩᱜ ᱠᱟᱱᱟ ᱱᱤᱛᱚᱜ ᱟᱱᱟᱨᱚᱥ ᱡᱚᱢ ᱠᱚ ᱯᱮ ᱦᱤᱡᱩᱜᱼᱟ᱾
ᱢᱤᱫ ᱜᱷᱟᱨᱤᱡ ᱥᱚᱢᱚᱭ ᱦᱟᱸᱜ ᱧᱟᱢᱚᱜ ᱠᱷᱟᱱ ᱪᱟᱞᱟᱜ ᱦᱩᱭᱩᱜᱼᱟ᱾ ᱚᱱᱛᱮ ᱩᱱᱟᱹᱜ ᱚᱱᱟᱛᱮ ᱵᱟᱞᱟᱝ ᱥᱮᱱ ᱫᱟᱲᱮᱭᱟᱜ ᱠᱟᱱᱟ ᱚᱱᱠᱟ ᱮᱱᱛᱮ ᱪᱮᱫ ᱜᱟᱹᱰᱤᱧ ᱪᱟᱞᱟᱜᱼᱟ᱾
ᱟᱪᱪᱷᱟ ᱟᱪᱪᱷᱟ ᱟᱨ ᱛᱤᱱᱟᱹᱜ ᱫᱤᱱ ᱠᱷᱚᱢ ᱠᱟᱹᱢᱤᱭᱮᱫᱟ ᱱᱤᱭᱟᱹ ᱮᱯ ᱨᱮᱫᱚ᱾
ᱱᱚᱣᱟ ᱮᱯ ᱨᱮᱫᱚ ᱢᱟᱱᱮ ᱡᱤᱭᱚᱱ ᱠᱟᱛᱮ ᱚᱱᱠᱟ ᱮᱠ ᱰᱮᱲ ᱢᱟᱭᱱᱟ ᱦᱩᱭᱩᱜ ᱠᱟᱱᱟ᱾
ᱚ ᱡᱚᱭᱮᱱ ᱠᱟᱛᱮ ᱠᱷᱟᱹᱞᱤ ᱮᱠ ᱰᱮᱲ ᱢᱟᱭᱱᱟ ᱦᱩᱭᱩᱜ ᱠᱟᱱᱟ ᱢᱟᱱᱮ ᱠᱟᱹᱢᱤ ᱠᱚᱫᱚ ᱵᱟᱝ ᱵᱷᱟᱜᱟᱣ ᱠᱟᱱᱟ ᱚᱱᱟ ᱜᱮᱛᱚ, ᱟᱪᱪᱷᱟ ᱟᱪᱪᱷᱟ ᱟᱫᱚ ᱟᱥᱛᱮ ᱟᱥᱛᱮ ᱛᱮ ᱦᱟᱸᱜ ᱫᱤᱱ ᱫᱤᱱ ᱞᱮᱠᱟ ᱱᱟᱥᱮ ᱱᱟᱥᱮ ᱥᱚᱢᱚᱭ ᱩᱰᱩᱠ ᱠᱟᱛᱮ ᱠᱟᱹᱢᱤ ᱞᱮᱠᱷᱟᱡ ᱫᱚ ᱟᱨᱦᱚᱸ ᱢᱟᱱᱮ ᱴᱟᱥᱠ ᱠᱚ ᱠᱚᱢᱯᱞᱤᱴᱚᱜᱼᱟ᱾
ᱦᱩᱸ ᱼᱼ
ᱦᱳᱭ ᱼᱼ ᱟᱨ ᱤᱧᱢᱟ ᱤᱧᱟᱹᱜ ᱢᱟ ᱦᱩᱭ ᱠᱟᱱᱟ᱾ ᱚᱱᱠᱟ ᱫᱚᱥᱴᱤ ᱜᱟᱡ ᱦᱩᱭᱱᱟ ᱴᱟᱥ ᱠᱚᱢᱯᱞᱤᱴ ᱦᱩᱭ ᱟᱠᱟᱱᱟ᱾
ᱛᱚᱵᱮ ᱟᱨ ᱵᱟᱲᱟᱭ ᱠᱟᱱ ᱯᱷᱤᱞᱦᱟᱞ
ᱠᱟᱹᱢᱤ ᱼᱼ ᱠᱟᱹᱢᱤ ᱫᱚ ᱫᱚᱠᱟᱱ ᱠᱷᱚᱡ ᱥᱟᱛ ᱠᱤᱞᱳᱢᱤᱴᱟᱨ ᱥᱟᱹᱜᱤᱧ ᱨᱤᱧ ᱠᱟᱹᱢᱤᱭᱮᱫ ᱠᱟᱱᱟ ᱢᱟᱱᱮ ᱮᱠᱟᱣᱩᱱᱴᱤᱝ ᱨᱮᱱᱟᱜ ᱢᱟᱱᱮ ᱫᱚ ᱼᱼ ᱨᱚᱰ ᱥᱤᱢᱮᱱᱴ ᱫᱚᱠᱟᱱ ᱤᱧ ᱛᱟᱦᱮᱱ ᱠᱟᱱᱟ᱾ ᱚᱱᱟᱜᱤᱧ ᱠᱟᱹᱢᱤ ᱵᱟᱲᱟᱭᱮᱫ ᱠᱟᱱᱟ᱾ ᱟᱞᱮᱥᱮᱫ ᱢᱟ ᱪᱟ ᱵᱟᱜᱟᱱ ᱟᱨ ᱟᱱᱟᱨᱚᱥ ᱵᱟᱜᱟᱱ᱾ ᱚᱱᱟ ᱵᱟᱨᱭᱟ ᱠᱟᱹᱢᱤ ᱪᱷᱟᱲᱟ ᱢᱟ ᱪᱮᱫ ᱦᱚᱸᱵᱟᱹᱱᱩᱜᱼᱟ᱾ ᱟᱨ ᱪᱮᱫ ᱮᱢ ᱠᱟᱹᱢᱤᱭᱟ᱾ ᱟᱨ ᱱᱟᱞᱦᱮ ᱰᱟᱞᱦᱟ ᱠᱟᱹᱢᱤ ᱡᱩᱫᱤ ᱛᱟᱦᱮᱸ ᱞᱮᱱᱠᱷᱟᱱ ᱚᱱᱟ ᱫᱚ ᱫᱤᱱᱟᱹᱢ ᱠᱟᱹᱢᱤ ᱧᱟᱢ ᱠᱚᱜᱼᱟ᱾ ᱟᱫᱚ ᱚᱱᱟ ᱠᱚ ᱠᱟᱹᱢᱤ ᱢᱟ ᱵᱟᱹᱱᱩᱜᱼᱟ᱾ ᱟᱞᱮ ᱥᱮᱫ ᱟᱫᱚ ᱚᱱᱟ ᱛᱮᱜᱮ ᱨᱟᱡᱽ ᱢᱤᱥᱛᱤᱨᱤ ᱠᱟᱹᱢᱤ ᱦᱚᱸ ᱛᱤᱱᱟᱹᱜ ᱮᱢ ᱠᱟᱹᱢᱤᱭᱟ ᱞᱮᱵᱷᱟᱨ ᱨᱮ ᱢᱤᱥᱛᱨᱤ ᱨᱮ ᱡᱟ ᱨᱟᱸᱜᱟᱣ ᱟᱞᱮ ᱥᱮᱫ ᱥᱤᱛᱩᱝ ᱮᱫ ᱠᱟᱱᱟ᱾
ᱦᱟᱭᱼᱼ
ᱱᱤᱛᱚᱜ ᱦᱚᱸ ᱢᱟᱱᱮᱢ ᱧᱮᱞ ᱞᱮᱠᱷᱟᱱ ᱡᱟᱦᱟᱸ ᱫᱚ ᱢᱤᱥᱛᱤᱨᱤ ᱥᱟᱶ ᱦᱮᱸ ᱠᱟᱹᱢᱤ ᱠᱷᱟᱱ ᱟᱹᱰᱤ ᱥᱤᱛᱟᱹᱝ ᱟᱨ ᱠᱚ ᱵᱤᱢᱟᱨᱠᱚ ᱟᱹᱰᱤ ᱵᱩᱡᱷᱟᱹᱜ ᱠᱟᱱᱟ᱾ ᱚᱱᱟ ᱨᱚᱠᱚᱢ ᱵᱟᱝ ᱦᱩᱭᱩᱜ ᱠᱟᱱᱟ᱾
ᱦᱮᱸ ᱦᱮᱸ ᱦᱮᱸ ᱼᱼ ᱟᱨ ᱛᱤᱦᱤᱧ ᱫᱚ ᱪᱤᱞᱤ ᱠᱚᱯᱮ ᱩᱛᱩ ᱵᱟᱲᱟ ᱠᱮᱫ ᱠᱚᱣᱟ᱾
ᱨᱚᱲ ᱦᱚᱸ ᱢᱚᱸᱡᱽ ᱛᱮ ᱵᱟᱝ ᱟᱸᱡᱚᱢ ᱦᱤᱡᱩᱜ ᱠᱟᱱᱟ᱾
ᱢᱮᱱᱫᱟᱹᱧ ᱪᱮᱫ ᱪᱮᱫ ᱠᱚᱯᱮ ᱩᱛᱩ ᱵᱟᱲᱟ ᱠᱮᱫᱟ ᱛᱤᱦᱤᱧ ᱫᱚ᱾
ᱦᱮᱸ ᱛᱤᱦᱤᱧ ᱫᱚ ᱵᱷᱤᱱᱰᱤ ᱩᱛᱩ ᱦᱩᱭ ᱟᱠᱟᱱᱟ᱾
ᱟᱪᱪᱷᱟ ᱟᱪᱪᱷᱟ ᱡᱚᱢ ᱵᱟᱲᱟ ᱫᱚ ᱟᱹᱣᱨᱤᱣᱟᱜᱼᱟ᱾
ᱦᱩᱸ ᱡᱚᱢ ᱵᱟᱲᱟ
ᱟᱪᱪᱷᱟ ᱟᱪᱪᱷᱟ ᱟᱪᱪᱷᱟ ᱴᱷᱤᱠ ᱜᱮᱭᱟ᱾